ᱦᱮᱞᱳ
ᱦᱮᱸ ᱜᱚᱝᱠᱮ ᱡᱚᱦᱟᱨ ᱜᱮ ᱦᱮᱞᱳ ᱦᱮᱞᱳ ᱦᱮᱞᱳ ᱜᱚᱝᱠᱮ ᱞᱟᱹᱭ ᱫᱟᱞᱤᱧ ᱡᱚᱦᱟᱨ ᱜᱮ ᱨᱚᱲ ᱵᱮᱱ ᱟᱸᱡᱚᱢ ᱮᱫᱟ ᱦᱮᱞᱳ ᱦᱮᱞᱳᱣ ᱜᱚᱝᱠᱮ
ᱦᱮᱸ ᱢᱮᱱ ᱫᱟᱞᱤᱧ ᱡᱚᱦᱟᱨ ᱜᱮ ᱨᱚᱲ ᱠᱚᱵᱮᱱ ᱟᱸᱡᱚᱢ ᱮᱫᱟ ᱦᱮᱞᱳ ᱦᱮᱸ ᱜᱚᱝᱠᱮ ᱡᱚᱦᱟᱨ ᱜᱮ ᱢᱮᱱ ᱫᱟᱞᱤᱧ ᱨᱚᱲ ᱠᱚᱵᱮᱱ ᱟᱸᱡᱚᱢᱫᱟ ᱦᱮᱞᱳ ᱦᱮᱸ ᱜᱚᱝᱠᱮ ᱡᱚᱦᱟᱨ ᱜᱮ ᱞᱟᱹᱭᱮᱫᱤᱱ ᱨᱚᱲ ᱠᱚᱵᱮᱱ ᱟᱸᱡᱚᱢ ᱫᱟ
ᱦᱮᱸ ᱦᱮᱸ ᱱᱤᱛᱚᱜ ᱟᱸᱡᱚᱢᱚᱜ ᱠᱟᱱᱟ ᱠᱟᱹᱴᱤᱡ ᱱᱮᱴᱳᱣᱟᱨᱠᱮ ᱰᱤᱥᱴᱟᱵ ᱞᱮᱫ ᱠᱷᱟᱹᱛᱤᱨ ᱨᱚᱲ ᱠᱚ ᱵᱟᱝ ᱧᱟᱢᱚᱜ ᱠᱟᱱ ᱛᱟᱦᱮᱸᱫ
ᱚ ᱢᱮᱱ ᱫᱟᱞᱤᱧ ᱱᱟᱯᱟᱭ ᱜᱮᱭᱟ ᱵᱮᱱ ᱛᱚ
ᱦᱮᱸ ᱱᱟᱯᱟᱭ ᱜᱮ ᱟᱵᱮᱱ ᱜᱮ ᱚᱠᱟ ᱞᱮᱠᱟ
ᱟᱞᱤᱧ ᱦᱚᱸ ᱱᱟᱯᱟᱭ ᱫᱚᱞᱤᱧ ᱱᱟᱯᱟᱭ ᱜᱮᱭᱟ
ᱦᱮᱸ ᱜᱚᱝᱠᱮ ᱨᱚᱲ ᱠᱚ ᱵᱟᱝ ᱟᱸᱡᱚᱢ ᱧᱟᱢᱚᱜ ᱠᱟᱱ ᱛᱟᱵᱤᱱᱟ
ᱱᱤᱛᱚᱜ ᱨᱚᱲ ᱵᱚᱱ ᱟᱸᱡᱚᱢ ᱮᱫᱟ ᱠᱞᱤᱭᱟᱨ ᱥᱟᱸᱦᱤᱡ
ᱦᱮᱸ ᱦᱮᱸ ᱦᱮᱸ
ᱱᱤᱛᱳᱜ ᱜᱚᱝᱠᱮ ᱱᱮᱴᱣᱟᱨᱠ ᱫᱚᱢᱮ ᱯᱨᱚᱵᱞᱮᱢᱫᱟᱭ ᱟᱨ ᱥᱟᱺᱜᱤᱧ ᱨᱮ ᱱᱮᱴᱣᱟᱨᱠ ᱪᱮᱫ ᱵᱮᱱ ᱢᱮᱱᱟ
ᱦᱮᱸ ᱦᱮᱸ ᱱᱮᱴᱣᱟᱨᱠᱟ ᱢᱮᱱᱠᱷᱟᱱ ᱜᱷᱟᱲᱤᱡ ᱜᱷᱲᱤᱡ ᱜᱮ ᱫᱚᱢᱮ ᱯᱨᱚᱵᱞᱮᱢ ᱠᱟᱜ ᱠᱟᱱᱟᱭ
ᱦᱩᱸ ᱨᱚᱲ ᱠᱚᱫᱚ ᱴᱷᱤᱠ ᱴᱷᱟᱠ ᱵᱮᱱ ᱟᱡᱚᱢ ᱫᱟ ᱛᱚ ᱵᱟᱝ
ᱦᱮᱸ
ᱢᱮᱱᱫᱟᱞᱤᱧ ᱦᱚᱲ ᱠᱚᱫᱚ ᱴᱷᱤᱠ ᱴᱷᱟᱠ ᱵᱮᱱ ᱟᱸᱚᱢ ᱫᱟ ᱛᱚ ᱵᱟᱝ
ᱠᱟᱹᱡ ᱨᱚᱲ ᱠᱟᱹᱴᱤ ᱠᱟᱹᱴᱤᱡ ᱠᱟᱱ ᱛᱟᱵᱤᱱᱟ ᱠᱟᱹᱡ ᱥᱟᱦᱟ ᱧᱚᱜ ᱠᱟᱛᱮᱫ ᱨᱚᱲ ᱵᱤᱱ
ᱥᱟᱦᱟᱧᱚᱜ ᱠᱟᱛᱮ ᱜᱮᱞᱤᱧ ᱨᱚᱲ ᱮᱫᱟ ᱢᱮᱱᱠᱷᱟᱱ ᱨᱚᱲ ᱪᱤᱠᱟᱹᱜ ᱠᱟᱱ ᱛᱟᱞᱤᱧᱟ ᱡᱮ ᱵᱟᱝᱞᱤᱧ ᱵᱩᱡᱽ ᱫᱟᱲᱮᱭᱟᱜ ᱠᱟᱱᱟ
ᱮᱸᱻ ᱦᱮ ᱡᱟᱭᱦᱳᱠ ᱚᱱᱠᱟ ᱛᱮᱜᱮ ᱯᱟᱨᱚᱢ ᱪᱟᱞᱟᱣ ᱦᱳᱭᱞᱮᱱ ᱜᱮ
ᱦᱩᱸ
ᱫᱤᱭᱮ ᱪᱮᱫ ᱠᱚ ᱪᱮᱠᱟ ᱵᱟᱲᱟ ᱦᱳᱭᱜ ᱠᱟᱱᱟ
ᱟᱨ ᱱᱟᱜᱮ ᱪᱮᱫ ᱠᱚᱵᱮᱱ ᱪᱤᱠᱟᱹᱭᱟ ᱱᱟᱜᱼᱟ ᱱᱚᱛᱮ ᱵᱩᱨᱩ ᱥᱮᱫ ᱞᱤᱧ ᱦᱮᱡ ᱟᱠᱟᱱᱟ
ᱦᱮᱸ
ᱵᱩᱨᱩ ᱥᱮᱫ ᱞᱤᱧ ᱦᱮᱡ ᱥᱟᱦᱟᱱ ᱥᱟᱠᱟᱢ ᱠᱚ ᱠᱟᱹᱴᱤᱡ ᱟᱨ ᱦᱩᱭᱩᱜ ᱠᱟᱱᱟ ᱪᱮᱫ ᱵᱮᱱ ᱪᱤᱠᱟᱹᱭᱟ ᱥᱤᱛᱩᱝ ᱠᱟᱱᱟ ᱫᱚᱢᱮ
ᱦᱩᱸᱦᱩ ᱦᱮᱸᱛᱚ ᱟᱯᱮ ᱥᱮᱱ ᱫᱚ ᱨᱤᱢᱤᱞ ᱠᱚ ᱵᱟᱭ ᱨᱤᱢᱤᱞ ᱵᱟᱲᱟ ᱟᱠᱟᱫᱟ
ᱨᱤᱢᱤᱞ ᱯᱩᱨᱟᱹᱭ ᱨᱤᱢᱤᱞ ᱟᱠᱟᱫ ᱜᱮᱭᱟ ᱢᱚᱱᱮ ᱦᱩᱭᱩᱜ ᱠᱟᱱᱟ ᱛᱚ ᱵᱟᱲᱛᱤ ᱭᱟᱭ ᱡᱮ ᱚᱱᱛᱮ ᱱᱚᱝᱠᱟ ᱠᱟᱛᱮ ᱜᱮ ᱯᱩᱱ ᱫᱤᱱ ᱱᱚᱝᱠᱟᱭᱮᱫ ᱜᱮᱭᱟᱭ ᱛᱚ
ᱮᱠᱴᱟ ᱫᱩᱴᱟ ᱵᱟᱡᱟᱣ ᱞᱮᱱᱠᱷᱟᱱ ᱜᱮ ᱢᱟᱱᱮ ᱦᱩᱭᱩᱜ ᱠᱟᱱᱟ ᱡᱟᱹᱱᱤᱡ ᱠᱷᱟᱱᱮ ᱫᱟᱜᱟᱭ ᱫᱟᱜᱟᱭ ᱮᱱᱠᱷᱟᱱ ᱚᱱᱟ ᱯᱚᱨᱮ ᱫᱚ ᱟᱫᱚ ᱠᱟᱹᱴᱤᱡ ᱮ ᱨᱤᱢᱤᱞ ᱵᱟᱲᱟᱭᱮᱫᱟᱭ ᱟᱫᱚ ᱫᱟᱜ ᱡᱟᱹᱲᱤ ᱠᱚᱫᱚ ᱵᱟᱭ ᱫᱟᱜ ᱮᱫᱟ ᱚᱱᱟ ᱠᱷᱟᱹᱛᱤᱨ ᱛᱮ ᱪᱟᱨᱟ ᱠᱚᱦᱚᱸ ᱴᱷᱤᱠ ᱴᱷᱟᱠ ᱛᱚ ᱵᱟᱝ ᱜᱤᱰᱤ ᱫᱟᱲᱮ ᱦᱩᱭᱩᱜ ᱠᱟᱱᱟ ᱫᱤᱭᱮ ᱯᱚᱨ ᱪᱮᱫ ᱡᱮ ᱦᱩᱭᱩᱜᱼᱟ ᱡᱮ ᱵᱟᱝ ᱵᱩᱡᱩᱜᱚᱜ ᱠᱟᱱᱟ ᱪᱟᱥ ᱵᱟᱥ ᱠᱚ ᱦᱩᱭᱩᱜᱼᱟ ᱥᱮ ᱵᱟᱭᱨᱮ ᱫᱤᱥᱚᱢ ᱠᱚᱜᱮ ᱪᱟᱞᱟᱜ ᱦᱩᱭᱩᱜᱼᱟ
ᱦᱮᱸ ᱚᱱᱟ ᱢᱟ ᱠᱟᱛᱷᱟ ᱠᱟᱱ ᱜᱮᱭᱟ ᱦᱮᱸ ᱱᱚᱛᱮ ᱦᱚᱸ ᱡᱟᱭᱦᱳᱠ ᱱᱚᱝᱠᱟ ᱜᱮ ᱨᱤᱢᱤᱞ ᱥᱟᱡᱟᱣᱤᱡ ᱞᱮᱠᱟ ᱧᱮᱞᱚᱜ ᱠᱟᱱᱟ ᱟᱫᱚ ᱛᱤᱱ ᱜᱷᱟᱹᱲᱤᱡ ᱦᱟᱸᱜ ᱱᱚᱣᱟ ᱨᱤᱢᱤᱞ ᱛᱟᱦᱮᱱ ᱠᱟᱱᱟ ᱥᱮ ᱵᱟᱝ ᱦᱟᱜ ᱦᱩᱸ
ᱪᱮᱫ ᱠᱚ ᱮᱱ ᱪᱤᱠᱟᱹ ᱵᱟᱲᱟᱭ ᱫᱟ
ᱦᱮᱸ
ᱢᱮᱱ ᱫᱟᱞᱤᱧ ᱪᱮᱫ ᱠᱚᱵᱮᱱ ᱪᱤᱠᱟᱹ ᱵᱟᱲᱟᱭ ᱫᱟ
ᱵᱟᱝ ᱟᱸᱡᱚᱢ ᱥᱟᱵᱮ
ᱢᱮᱱᱫᱟᱞᱤᱧ ᱪᱮᱫ ᱠᱚᱵᱮᱱ ᱪᱤᱠᱟᱹ ᱵᱟᱲᱟᱭᱮᱫᱟ
ᱦᱮᱸ ᱡᱟᱭᱦᱳᱠ ᱱᱤᱛᱚᱜ ᱫᱚ ᱱᱚᱜᱚᱭ ᱫᱩᱲᱩᱵ ᱵᱟᱲᱟ ᱦᱩᱭ ᱠᱟᱱᱟ ᱡᱤᱨᱟᱹᱣ ᱵᱟᱲᱟ ᱦᱩᱭ ᱠᱟᱱᱟ ᱦᱮᱸ ᱫᱚ ᱟᱞᱮ ᱚᱱᱛᱮ ᱵᱩᱨᱩ ᱥᱮᱱᱫᱚ ᱥᱟᱦᱟᱱ ᱥᱟᱠᱟᱢ ᱮᱴᱮᱫ ᱠᱚ ᱥᱮ ᱚᱱᱠᱟ ᱜᱩᱯᱤ ᱠᱚ ᱪᱟᱞᱟᱣ ᱦᱩᱭ ᱠᱟᱱᱟ ᱾
ᱠᱟᱱᱟ ᱟᱫᱚ ᱥᱟᱢᱱᱮ ᱢᱤᱫᱴᱟᱝ ᱵᱟᱯᱞᱟ ᱚᱲᱟᱜ ᱢᱮᱱᱟᱜᱼᱟ ᱥᱚᱛᱨᱚ ᱛᱟᱹᱨᱤᱠᱷ ᱨᱮ ᱟᱨᱠᱤ
ᱦᱩᱸ
ᱵᱟᱯᱞᱟ ᱚᱲᱟᱜ ᱢᱮᱱᱟᱜᱼᱟ ᱛᱟᱦᱚᱞᱮ ᱢᱟᱹᱭ ᱢᱟᱹᱭ ᱟᱜ ᱜᱮ ᱵᱟᱯᱞᱟ ᱵᱟᱯᱞᱟ ᱚᱲᱟᱜ ᱠᱟᱱᱟ ᱟᱹᱛᱩ ᱨᱮᱱ ᱠᱩᱲᱤ ᱜᱤᱫᱽᱨᱟᱹ ᱟᱜ ᱛᱟᱦᱚᱞᱮ ᱟᱫᱚ ᱦᱮᱡ ᱦᱩᱭ ᱠᱟᱱᱟ ᱯᱟᱛᱲᱟ ᱠᱚᱨᱟᱣ ᱦᱩᱭᱩᱜᱼᱟ ᱛᱚ ᱛᱟᱦᱚᱞᱮ ᱡᱟᱭᱦᱳᱠ ᱠᱤᱪᱷᱩ ᱫᱚ ᱛᱷᱟᱹᱨᱤ ᱯᱟᱛᱲᱟ ᱠᱚᱫᱚ ᱦᱟᱛᱟᱣ ᱦᱩᱭ ᱠᱟᱱᱟ ᱟᱫᱚ ᱚᱱᱟ ᱠᱚᱛᱮ ᱛᱚ ᱡᱚᱛᱚ ᱛᱚ ᱵᱟᱭ ᱢᱟᱱᱮ ᱡᱟᱦᱟᱸ ᱠᱚ ᱠᱤᱪᱷᱩ ᱢᱟᱱᱮ ᱯᱚᱴᱚᱢ ᱛᱮᱱ ᱠᱚ ᱦᱩᱭᱩᱜᱼᱟ ᱟᱨᱠᱤ ᱩᱛᱩ ᱠᱚ ᱩᱛᱩ ᱱᱚᱛᱮ ᱫᱟᱠᱟ ᱫᱟᱹᱞ ᱠᱚ ᱟᱨᱚ ᱠᱤᱪᱷᱩ ᱮᱢᱟᱱ ᱮᱢᱟᱱ ᱡᱤᱱᱤᱥ ᱠᱚ ᱛᱮᱱ ᱵᱟᱲᱟ ᱞᱟᱹᱜᱤᱫ ᱟᱨᱠᱤ ᱚᱱᱟ ᱠᱚ ᱠᱤᱪᱷᱩ ᱠᱚᱨᱟᱣ ᱦᱩᱭᱩᱜ ᱠᱟᱱᱟ
ᱟᱨ ᱚᱱᱟ ᱞᱟᱹᱜᱤᱫ ᱜᱮ ᱛᱟᱦᱞᱮ ᱵᱩᱨᱩ ᱥᱮᱫ ᱦᱮᱡ ᱦᱩᱭ ᱠᱟᱱᱟ᱾ ᱫᱟᱹᱛᱟᱹᱱᱤ ᱠᱚᱦᱚᱸ ᱠᱤᱪᱷᱩ ᱤᱫᱤ ᱦᱩᱭᱩᱜ ᱠᱟᱱᱟ ᱯᱮᱲᱟ ᱠᱚᱛᱚ ᱫᱟᱹᱛᱟᱹᱱᱤ ᱠᱚᱠᱚ ᱯᱟᱸᱡᱟᱭ ᱜᱮᱭᱟ ᱛᱚ ᱡᱚᱛᱚ ᱯᱮᱲᱟ ᱛᱚ ᱟᱨ ᱵᱮᱨᱟᱥ ᱛᱮᱛᱚ ᱵᱟᱝᱠᱚ ᱵᱮᱨᱟᱥᱚᱜ ᱜᱮᱭᱟ ᱠᱚ
ᱫᱚ ᱠᱚ ᱛᱟᱦᱮᱱ ᱜᱮᱭᱟ ᱛᱚ ᱥᱟᱨᱡᱚᱢ ᱫᱟᱹᱛᱟᱹᱱᱤ ᱠᱚ
ᱦᱮᱸ ᱚᱱᱠᱟ ᱜᱮ
ᱦᱩᱸᱻ
ᱫᱤᱭᱮ ᱦᱩᱲᱩ ᱤᱭᱟᱹ ᱪᱟᱨᱟ ᱠᱚᱫᱚ ᱵᱮᱱ ᱜᱤᱰᱤ ᱠᱮᱫᱟ ᱥᱮ ᱟᱹᱣᱨᱤ?
ᱦᱮᱸ ᱪᱟᱨᱟ ᱠᱚᱫᱚ ᱜᱤᱲᱤ ᱦᱩᱭ ᱠᱟᱱᱟ ᱾
ᱡᱟᱭ ᱦᱳᱠ ᱟᱫᱚ ᱥᱮᱨᱢᱟ ᱡᱟᱹᱲᱤ ᱜᱮ ᱠᱟᱹᱡ ᱛᱟᱸᱜᱤ ᱵᱟᱲᱟ ᱦᱩᱭ ᱠᱟᱱᱟ ᱱᱚᱝᱠᱟ ᱡᱩᱫᱤᱼᱼ ᱥᱚᱯᱛᱟ ᱛᱮ ᱵᱟᱭ ᱫᱟᱜ ᱡᱟᱹᱲᱤ ᱞᱮᱠᱷᱟᱱ ᱟᱫᱚ ᱥᱮᱞᱚ ᱠᱚᱜᱮ ᱧᱮᱞ ᱵᱟᱲᱟ ᱦᱩᱭᱩᱜ-ᱟ ᱥᱮᱞᱚ ᱫᱟᱜ ᱠᱚᱜᱮ ᱦᱟᱸᱜ
ᱮ ᱥᱮᱞᱚ ᱠᱚ ᱢᱮᱱᱟᱜ ᱛᱟᱯᱮ ᱜᱮᱭᱟ ᱛᱟᱦᱚᱞᱮ ᱵᱟᱝ?
ᱦᱮᱸ ᱥᱮᱞᱚ ᱠᱚᱫᱚ ᱢᱮᱱᱟᱜ ᱜᱮ ᱛᱟᱞᱮᱭᱟ
ᱛᱟᱦᱞᱮ ᱢᱚᱴᱟᱢᱩᱴᱤ ᱵᱷᱟᱜᱤ ᱜᱮ ᱦᱩᱭᱩᱜ ᱛᱟᱯᱮᱭᱟ ᱡᱟᱹᱱᱤᱡ ᱠᱷᱟᱱ ᱪᱟᱥᱵᱟᱥ ᱠᱚᱫᱚ ᱡᱟᱹᱱᱤᱡ ᱠᱷᱟᱱ ᱵᱷᱟᱜᱤ ᱜᱮ ᱦᱩᱭᱩᱜ ᱛᱟᱯᱮᱭᱟ ᱵᱟᱝ
ᱦᱮᱸ ᱦᱮᱸ ᱪᱟᱥᱵᱟᱥ ᱠᱚᱫᱚ ᱵᱷᱟᱜᱤ ᱜᱮ ᱦᱩᱭᱩᱜ ᱛᱟᱞᱮᱭᱟ᱾
ᱪᱮᱫ ᱠᱚᱵᱮᱱ ᱪᱟᱥᱵᱟᱥ ᱜᱮᱭᱟ ᱛᱟᱦᱚᱞᱮ?
ᱦᱮᱸ ᱪᱟᱥᱵᱟᱥ ᱠᱚᱫᱚ ᱡᱟᱭᱦᱳᱠ ᱢᱟᱱᱮ ᱚᱱᱠᱟ ᱟᱞᱮ ᱥᱮᱱᱟᱜ ᱦᱟᱥᱟ ᱛᱚ ᱦᱟᱸᱜ ᱢᱟᱱᱮ ᱫᱚᱢᱮ ᱜᱮ ᱞᱚᱥᱚᱫᱚᱜ-ᱟ ᱠᱟᱹᱡ ᱪᱟᱞᱟᱝ ᱫᱟᱜ ᱛᱮᱜᱮ ᱥᱚᱵᱽᱡᱤ ᱫᱚ ᱚᱱᱠᱟ ᱫᱚ ᱵᱟᱝ ᱪᱟᱥ ᱵᱟᱲᱟᱭ ᱦᱩᱭᱩᱜ ᱜᱮᱭᱟ ᱡᱟ ᱦᱩᱲᱩ ᱜᱮ ᱵᱟᱹᱲᱛᱤ ᱠᱟᱭᱛᱮ ᱪᱟᱥ ᱦᱩᱭᱩᱜ ᱟ
ᱦᱮᱸ ᱦᱮᱸ ᱮ ᱠᱷᱚᱥᱞᱟ ᱠᱚᱫᱚ ᱵᱮᱱ ᱪᱷᱩᱲᱟᱹᱣ ᱞᱮᱫ ᱜᱮᱭᱟ ᱥᱮ ᱵᱟᱝ ᱠᱷᱚᱥᱞᱟ ᱠᱚ ᱛᱩᱲᱤ ᱠᱚ?
ᱦᱮᱸ ᱛᱩᱲᱤ ᱠᱚ ᱚᱱᱟ ᱠᱚᱫᱚ ᱜᱮᱭᱟᱫᱚ ᱱᱤᱛᱚᱜ ᱫᱚ ᱡᱟᱹᱯᱩᱫ ᱫᱤᱱ ᱫᱚ ᱵᱚᱞᱚᱭᱮᱱᱟ ᱱᱤᱛᱚᱜ ᱫᱚ ᱚᱱᱟ ᱠᱚ ᱠᱚᱫᱚ ᱚᱠᱟᱨᱮᱢ ᱪᱟᱥᱟ ᱦᱟᱜ
ᱵᱟᱝ ᱵᱟᱝ ᱞᱟᱹᱭ ᱞᱟᱦᱟ ᱛᱮᱱᱟᱜ ᱠᱟᱛᱷᱟ ᱞᱤᱧ ᱞᱟᱦᱟ ᱛᱮᱞᱤᱧ ᱢᱮᱱᱫᱟ ᱟᱨᱠᱤ ᱠᱚᱨᱟᱣ ᱞᱟᱦᱟ ᱛᱮᱫᱚ ᱱᱤᱭᱟᱹ ᱞᱟᱦᱟ ᱵᱮᱱ ᱠᱚᱨᱟᱣ ᱞᱮᱫ ᱜᱮᱭᱟ ᱥᱮᱵᱟᱝ ᱡᱟᱹᱯᱩᱫ ᱞᱟᱦᱟ ᱜᱮ ᱟᱨᱠᱤ ᱥᱤᱡᱤᱱ ᱟᱨᱠᱤ ᱱᱤᱭᱟᱹ ᱪᱟᱞᱟᱣᱮᱱ ᱥᱤᱡᱤᱱ ᱨᱮ ᱟᱨᱠᱤ
ᱱᱚᱣᱟ ᱪᱟᱞᱟᱣᱮᱱ ᱥᱤᱡᱤᱱ ᱨᱮ ᱦᱟᱜ ᱵᱟᱝ ᱪᱟᱥ ᱦᱩᱭ ᱟᱠᱟᱱᱟ ᱚᱱᱟ ᱞᱟᱦᱟ ᱥᱤᱡᱤᱱ ᱪᱟᱥ ᱦᱩᱭ ᱞᱮᱱ ᱛᱟᱦᱮᱱ ᱱᱤᱭᱟᱹ ᱥᱤᱡᱤᱱ ᱫᱚ ᱦᱟᱜ ᱵᱟᱝ ᱪᱟᱥ ᱦᱩᱭ ᱟᱠᱟᱱᱟ ᱟᱨᱠᱤ
ᱦᱮᱸ
ᱚᱱᱠᱟᱜᱮ ᱚᱱᱟ ᱫᱚ ᱢᱟᱡᱷᱮ ᱢᱚᱫᱽᱫᱷᱮ ᱚᱱᱠᱟ ᱪᱟᱥ ᱵᱟᱲᱟᱭ ᱦᱩᱭᱩᱜ ᱜᱮᱭᱟ ᱡᱟᱭᱦᱳᱠ ᱚᱱᱟ ᱫᱚ ᱚᱲᱟᱜ ᱵᱟᱠᱷᱨᱟ ᱜᱮ ᱦᱟᱜ ᱛᱚ ᱟᱨ ᱠᱷᱮᱛ ᱠᱚᱫᱚ ᱢᱮᱱᱟᱜ ᱟᱱᱤᱡᱼᱟ ᱦᱟᱸᱜ
ᱦᱮᱸ ᱦᱩᱸ
ᱵᱟᱨ ᱯᱮ ᱵᱚᱪᱷᱚᱨ ᱫᱚ ᱚᱱᱟ ᱛᱮᱜᱮ ᱠᱟᱹᱢᱤ ᱯᱟᱨᱚᱢᱚᱜ-ᱟ
ᱦᱮᱸ ᱦᱚᱲ ᱜᱚᱝᱠᱮ ᱪᱟᱥᱵᱟᱥ ᱫᱚ ᱪᱟᱥᱵᱟᱥ ᱦᱩᱭᱩᱜ ᱜᱮᱭᱟ ᱟᱫᱚ ᱡᱚᱛᱚ ᱜᱮ ᱚᱲᱟᱜ ᱵᱟᱠᱷᱨᱟ ᱵᱟᱠᱷᱨᱟ ᱠᱤᱪᱷᱩ ᱫᱚ ᱟᱹᱠᱷᱨᱤᱧ ᱦᱩᱭᱩᱜ-ᱟ ᱟᱨ ᱠᱤᱪᱷᱩ ᱫᱚ ᱚᱲᱟᱜ ᱞᱟᱹᱜᱤᱫ ᱥᱩᱱᱩᱢ ᱠᱚᱦᱚᱸ ᱛᱚ ᱞᱟᱜᱟᱜ ᱜᱮᱭᱟ
ᱦᱮ
ᱢᱟᱱᱮ ᱚᱱᱟ ᱠᱚᱦᱚᱸ ᱞᱟᱹᱜᱤᱫ ᱠᱚᱨᱟᱣ ᱦᱩᱭᱩᱜ-ᱟ ᱱᱤᱭᱟᱹ ᱵᱟᱨ ᱫᱚ ᱴᱷᱤᱠ ᱢᱚᱛᱚ ᱫᱚ ᱠᱷᱚᱥᱞᱟ ᱠᱚᱦᱚᱸ ᱵᱟᱝ ᱦᱩᱭ ᱞᱮᱱᱟ ᱟᱫᱚ ᱪᱮᱫ ᱵᱮᱱ ᱢᱮᱱᱟ ᱟᱹᱠᱷᱨᱤᱧ ᱞᱮᱠᱟ ᱫᱚ ᱵᱟᱝ ᱦᱩᱭ ᱞᱮᱱ ᱛᱟᱹᱞᱤᱧ ᱜᱮᱭᱟ ᱛᱟᱦᱚᱞᱮ ᱟᱫᱚ ᱡᱟᱭᱦᱳᱠ ᱢᱟᱱᱮ ᱚᱲᱟᱜ ᱚᱲᱟᱜ ᱞᱟᱹᱜᱤᱫ ᱜᱮ ᱠᱟᱹᱴᱤᱡ ᱦᱩᱭ ᱟᱠᱟᱱᱟ ᱡᱚᱢ ᱵᱟᱲᱟ ᱞᱮᱠᱟ ᱠᱷᱚᱥᱞᱟ ᱵᱟᱴᱱᱟ ᱠᱚ ᱥᱩᱱᱩᱢ ᱠᱚ ᱛᱩᱲᱤ ᱢᱮᱥᱟ ᱥᱩᱱᱩᱢ
ᱦᱩ
ᱦᱮᱸ
ᱱᱟᱯᱟᱭ ᱜᱮ ᱟᱯᱱᱟᱨ ᱦᱮᱜ-ᱦᱮᱸ
ᱦᱮᱸ
ᱛᱟᱦᱞᱮ ᱚᱱᱠᱟ ᱥᱚᱵᱽᱡᱤ ᱠᱚᱫᱚ ᱪᱟᱥ ᱵᱟᱲᱟ ᱜᱮᱭᱟ ᱥᱮ ᱵᱟᱝ
ᱦᱮᱸ ᱟᱹᱞᱤᱧ ᱫᱚ ᱥᱚᱵᱽᱡᱤ ᱫᱚ ᱡᱷᱚᱛᱚ ᱜᱮᱞᱤᱧ ᱪᱟᱥ ᱠᱟᱫᱟᱞᱤᱧ ᱵᱟᱝ ᱫᱚ ᱵᱟᱝ
ᱦᱩᱸ
ᱱᱤᱭᱟᱹ ᱵᱟᱨ ᱫᱚ ᱥᱚᱵᱽᱡᱤ ᱡᱚᱛᱚ ᱜᱮ ᱦᱮᱱᱟᱜ ᱛᱟᱹᱞᱤᱧᱟ ᱱᱚᱛᱮ ᱯᱩᱨᱟᱹᱭ ᱢᱮᱱᱟᱜ ᱛᱟᱹᱞᱤᱧᱟ ᱠᱚᱸᱰᱷᱟ ᱢᱮᱱᱟᱜ ᱛᱟᱹᱞᱤᱧᱟ ᱟᱨ ᱪᱮᱫ ᱠᱚ ᱢᱮᱱᱟᱠᱚ ᱱᱚᱣᱟ ᱯᱟᱞᱚᱝ ᱟᱲᱟᱜ ᱯᱟᱞᱚᱢ ᱟᱲᱟᱜ ᱞᱤᱧ ᱢᱮᱱᱮᱫᱟ ᱤᱭᱟᱹ ᱯᱟᱴ ᱟᱲᱟᱜ
ᱟᱪᱪᱷᱟ ᱟᱪᱪᱷᱟ
ᱯᱟᱴ ᱟᱲᱟᱜ ᱠᱚ ᱢᱮᱱᱟᱜ-ᱟ ᱫᱤᱭᱮ ᱚᱱᱟ ᱠᱚᱜᱮ ᱟᱨ ᱱᱚᱣᱟ ᱦᱚᱛᱚᱫ ᱠᱚᱦᱚᱸ ᱢᱮᱱᱟᱜ ᱜᱮᱭᱟ
ᱦᱩᱸ ᱟᱪᱪᱷᱟ ᱟᱫᱚ ᱚᱱᱟ ᱠᱚᱫᱚ ᱟᱹᱵᱤᱱ ᱜᱮ ᱚᱱᱠᱟ ᱦᱟᱴ ᱠᱚᱨᱮ ᱥᱮ ᱫᱚᱠᱟᱱ ᱠᱚ ᱵᱤᱱ ᱠᱚᱨᱟᱣ ᱜᱮᱭᱟ ᱥᱮ ᱚᱱᱠᱟ ᱮᱠᱟᱞ ᱢᱟᱨᱠᱮᱴ ᱛᱮᱵᱤᱱ ᱨᱟᱠᱟᱵ ᱠᱮᱭᱟ
ᱵᱟᱝ-ᱟ ᱟᱹᱞᱤᱧ ᱫᱚ ᱚᱱᱮ ᱢᱟᱨᱠᱮᱴ ᱨᱮᱜᱮᱞᱤᱧ ᱟᱹᱠᱷᱨᱤᱧ ᱦᱚᱴᱚ ᱠᱟᱜᱼᱟ ᱟᱨᱠᱤ ᱢᱟᱱᱮ ᱟᱨᱠᱤ ᱥᱮᱛᱟᱜ ᱫᱚ ᱥᱮᱛᱟᱜ ᱢᱟᱱᱮ ᱵᱤᱠᱮᱞ ᱵᱮᱲᱟ ᱛᱮ ᱵᱤᱠᱮᱞ ᱵᱮᱲᱟ ᱫᱚ ᱜᱚᱫ ᱦᱩᱭᱩᱜᱼᱟ
ᱦᱮᱸ
ᱟᱫᱚ ᱚᱱᱟ ᱵᱷᱳᱴ ᱴᱟᱭᱤᱢ ᱮᱠᱫᱚᱢ ᱤᱫᱤ ᱦᱚᱴᱚᱠᱟᱜ ᱦᱩᱭᱩᱜᱼᱟ ᱢᱟᱨᱠᱮᱴ ᱨᱮ ᱟᱨ ᱢᱟᱨᱠᱮᱴ ᱨᱮ ᱮᱱᱠᱷᱟᱱ ᱡᱟᱜᱮ ᱵᱟᱨ ᱯᱚᱭᱥᱟ ᱠᱟᱹᱴᱤᱡ ᱥᱟᱸᱜᱮ ᱧᱚᱜ ᱦᱩᱭᱩᱜᱼᱟ ᱚᱱᱟ ᱦᱚᱸ ᱜᱚᱢᱠᱮ ᱪᱮᱫ ᱵᱮᱱ ᱢᱮᱱᱟ ᱥᱮᱛᱟᱜ ᱥᱮᱛᱟᱜ ᱪᱟᱞᱟᱣ ᱞᱮᱱᱠᱷᱟᱱ ᱯᱚᱭᱥᱟ ᱦᱩᱭᱩᱜᱼᱟ ᱟᱨ ᱵᱟᱝᱠᱷᱟᱱ ᱫᱚ ᱟᱫᱷᱟ ᱢᱩᱞᱟᱹ ᱛᱮ ᱮᱢ ᱦᱚᱴᱚᱠᱟᱜ ᱦᱩᱭᱩᱜᱼᱟ
ᱦᱮᱸ ᱦᱮᱸ ᱚᱱᱟ ᱜᱮ ᱚ
ᱢᱮᱱᱟ
ᱡᱟᱠ
ᱟᱹᱰᱤ ᱩᱛᱟᱹᱨ ᱨᱮ ᱟᱹᱰᱤ ᱩᱛᱟᱹᱨ ᱠᱚ ᱟᱨ ᱛᱤᱡᱩ ᱠᱚᱦᱚᱸ ᱫᱚᱢᱮ ᱠᱚ ᱡᱚᱢ ᱮᱫᱟ ᱠᱚ ᱟᱨ ᱨᱟᱱ ᱦᱚᱸ ᱚᱱᱠᱟ ᱞᱮᱠᱟ ᱟᱞᱮ ᱥᱮᱫ ᱫᱚ ᱵᱟᱹᱱᱩᱜᱼᱟ ᱪᱮᱫ ᱵᱮᱱ ᱞᱟᱹᱭᱟ
ᱦᱮᱸ
ᱦᱮ ᱵᱟᱹᱞᱤᱧ ᱠᱚᱨᱟᱣ ᱫᱟᱲᱮᱭᱟᱫᱟ ᱱᱚᱭᱟᱹ ᱫᱚ ᱢᱳᱴᱟᱢᱩᱴᱤ ᱪᱟᱞᱟᱜ ᱠᱟᱱᱟ
ᱦᱮᱸ ᱛᱚ ᱱᱚᱜ-ᱚᱭ ᱡᱟᱭ ᱦᱳᱠ ᱛᱳ ᱟᱵᱚ ᱚᱲᱟᱜ ᱥᱚᱝᱥᱟᱨ ᱪᱟᱞᱟᱣ ᱠᱟᱛᱮ ᱜᱮ ᱛᱚ ᱠᱟᱹᱢᱤ ᱠᱟᱡᱽ ᱠᱚ ᱢᱟᱵᱚᱱ ᱠᱚᱨᱟᱣ ᱜᱮᱭᱟ
ᱦᱮᱸ
ᱟᱵᱮᱱ ᱫᱚ ᱵᱚᱨᱛᱚᱢᱟᱱ ᱨᱮ ᱛᱟᱦᱞᱮ ᱪᱮᱫ ᱠᱚᱵᱮᱱ ᱪᱤᱠᱟᱹᱭ ᱜᱮᱭᱟ ᱛᱟᱦᱚᱞᱮ
ᱦᱮᱸ ᱡᱟᱭᱦᱳᱠ ᱟᱨᱠᱤ ᱱᱤᱛᱚᱜ ᱡᱟᱦᱳᱠ ᱚᱞᱚᱜ ᱯᱟᱲᱦᱟᱣ ᱠᱚᱦᱚᱸ ᱥᱟᱹᱛ ᱟᱠᱟᱱ ᱜᱮᱭᱟ ᱱᱤᱛᱚᱜ ᱫᱚ ᱡᱟᱭᱦᱳᱠ ᱚᱱᱠᱟ ᱡᱟᱦᱟᱱᱟᱜ ᱠᱟᱹᱢᱤ ᱧᱟᱢ ᱠᱷᱟᱹᱛᱤᱨ ᱜᱮ ᱠᱟᱹᱡ
ᱦᱮᱸ
ᱦᱟᱱᱟ ᱱᱤᱭᱟᱹ ᱯᱚᱨᱤᱠᱠᱷᱟ ᱠᱚ ᱵᱤᱱᱮᱴ ᱠᱚ ᱮᱢ ᱵᱟᱲᱟ ᱦᱩᱭᱩᱜ ᱠᱟᱱᱟ ᱥᱟᱶᱛᱮ ᱚᱲᱟᱜ ᱨᱮᱱᱟᱜ ᱡᱟᱦᱟᱸ ᱪᱟᱥ ᱵᱟᱥ ᱠᱚ ᱧᱮᱞ ᱠᱟᱛᱮᱫ ᱦᱩᱭᱩᱜ ᱠᱟᱱᱟ
ᱦᱮᱸ ᱦᱮᱸ ᱪᱟᱜ ᱫᱚᱨᱠᱟᱨ ᱫᱚ ᱡᱚᱛᱚᱜ ᱜᱮ ᱞᱮᱭ ᱫᱟᱞᱤᱧ ᱡᱷᱚᱛᱚ ᱜᱮᱛᱚ ᱠᱚᱨᱟᱣ ᱫᱚᱨᱠᱟᱨ ᱟᱨ ᱪᱟᱹᱠᱨᱤ ᱵᱟᱹᱠᱨᱤ ᱦᱚᱸ ᱧᱮᱞ ᱫᱚᱨᱠᱟᱨ ᱪᱟᱥᱼᱵᱟᱥ ᱠᱟᱛᱮᱫ ᱜᱮ ᱟᱨ ᱡᱚᱛᱚ ᱠᱤᱪᱷᱩ ᱦᱩᱭᱩᱜ ᱛᱟᱵᱮᱱᱟ ᱠᱤ ᱢᱟ ᱞᱟᱹᱭ ᱵᱮᱱ
ᱦᱮᱸ ᱦᱮᱸ ᱡᱟᱦᱟᱸ ᱢᱚᱞᱚᱝ ᱨᱮ ᱚᱞ ᱢᱮᱱᱟᱜᱼᱟ ᱚᱱᱟ ᱜᱮᱛᱚ ᱦᱩᱭᱩᱜᱼᱟ ᱚᱱᱟ ᱢᱩᱫᱽᱨᱮ ᱟᱯᱱᱟᱨ ᱡᱟᱦᱟᱸ ᱞᱮᱠᱟ ᱠᱩᱨᱩᱢᱩᱴᱩ ᱦᱩᱭ ᱟᱠᱟᱱᱟ
ᱦᱩᱸ ᱦᱩᱸ
ᱴᱷᱤᱠ
ᱛᱟᱦᱚᱞᱮ ᱜᱚᱝᱠᱮ ᱢᱮᱱ ᱮᱫᱟᱞᱤᱧ ᱵᱟᱯᱞᱟ ᱠᱚᱫᱚ ᱵᱮᱱ ᱵᱟᱯᱞᱟᱭᱮᱱ ᱜᱮᱭᱟ ᱥᱮ ᱟᱣᱨᱤ
ᱦᱮᱸ ᱵᱟᱝ ᱵᱟᱝ ᱵᱟᱯᱞᱟ ᱠᱚᱫᱚ ᱟᱹᱶᱨᱤ ᱵᱟᱯᱞᱟ ᱦᱩᱭᱩᱜ ᱜᱮᱭᱟ ᱡᱟᱭᱦᱳᱠ ᱟᱯᱱᱟᱨᱟᱜ ᱡᱟᱸᱜᱟ ᱛᱮ ᱵᱟᱢ ᱛᱤᱸᱜᱩ ᱠᱮᱴᱮᱡ ᱞᱮᱱ ᱠᱷᱟᱱ ᱪᱤᱠᱟᱹᱛᱮᱢ ᱵᱟᱯᱞᱟᱜ-ᱟ ᱵᱟᱯᱞᱟᱼᱟ ᱵᱟᱯᱞᱟ ᱞᱮᱱᱠᱷᱟᱱ ᱛᱚ ᱦᱟᱸᱜ ᱞᱟᱹᱭ ᱞᱮᱱᱠᱷᱟᱱ ᱯᱩᱨᱟᱹ ᱥᱚᱝᱥᱟᱨ ᱨᱮᱱᱟᱜ ᱩᱱ ᱢᱟᱨᱟᱝ ᱵᱳᱪᱷᱟ ᱢᱮᱱᱟᱜᱼᱟ ᱚᱱᱟ ᱛᱚ ᱥᱟᱢᱲᱟᱣ ᱦᱩᱭᱩᱜᱼᱟ ᱱᱤᱡᱮ ᱡᱟᱸᱜᱟ ᱛᱮ ᱵᱟᱢ ᱠᱮᱹᱴᱮᱡ ᱞᱮᱱ ᱠᱷᱟᱱ ᱪᱤᱠᱟᱹ ᱛᱮ ᱚᱱᱟ ᱫᱚᱢ ᱥᱟᱢᱲᱟᱣᱟ
ᱦᱮᱸ ᱦᱮᱸ
ᱦᱮᱸ
ᱦᱩᱸ ᱦᱩᱸ
ᱦᱮᱸ
ᱵᱟᱹᱞᱤᱧ ᱟᱸᱡᱢ ᱞᱮᱫ ᱛᱟᱵᱮᱱᱟ ᱵᱷᱟᱹᱜᱤ ᱴᱷᱤᱠ ᱵᱮᱱ ᱟᱨ ᱢᱤᱫ ᱫᱷᱟᱣ ᱞᱟᱹᱭᱵᱮᱱ ᱥᱮ
ᱞᱟᱹᱭ ᱫᱟᱞᱤᱧ ᱡᱮ ᱵᱟᱯᱞᱟ ᱠᱚᱫᱚ ᱵᱟᱝᱜᱮ᱾ ᱵᱟᱯᱞᱟ ᱵᱟᱲᱟ ᱦᱩᱭ ᱼᱼ ᱠᱟᱱᱟ ᱱᱤᱡᱮ ᱡᱟᱸᱜᱟ ᱛᱮᱜᱮ ᱟᱹᱣᱨᱤ ᱛᱤᱸᱜᱩ ᱨᱟᱠᱟᱵ ᱦᱩᱭᱩᱜᱼᱟ ᱛᱚ ᱦᱟᱸᱜ। ᱱᱤᱡᱮ ᱡᱟᱸᱜᱟ ᱛᱮ ᱵᱟᱢ ᱛᱤᱸᱜᱩ ᱨᱟᱠᱟᱵ ᱞᱮᱱᱠᱷᱟᱱ ᱫᱚ ᱪᱤᱠᱠᱟᱛᱮ ᱦᱟᱸᱜ ᱵᱟᱯᱞᱟ ᱠᱟᱹᱢᱤ ᱫᱚᱢ ᱥᱟᱹᱛ ᱛᱟᱢᱟ ᱦᱟᱸᱜ ᱥᱮ।
ᱦᱩᱸ ᱦᱩᱸ
ᱚᱲᱟᱜ ᱦᱚᱲ ᱛᱤᱱᱟᱹᱜ ᱮ ᱧᱮᱞ ᱢᱮᱭᱟ।
ᱵᱟᱝ ᱟᱫᱚ ᱚᱲᱟᱜ ᱦᱚᱲ ᱛᱚ ᱮᱸᱻ ᱮᱠᱷᱚᱱ ᱼᱼ ᱚᱠᱟ ᱛᱮᱵᱮᱱ ᱟᱹᱜᱩᱭᱟ ᱫᱤᱭᱮ ᱛᱟᱨᱯᱚᱨ ᱛᱤᱸᱜᱩ ᱠᱮᱴᱮᱡ ᱵᱮᱱ ᱮᱠᱟᱱᱛᱚ ᱫᱚᱨᱠᱟᱨᱚᱜ ᱠᱟᱱᱟ ᱡᱮᱦᱮᱛᱩ ᱚᱞᱚᱜ ᱯᱟᱲᱦᱟᱣ ᱡᱮᱦᱮᱛᱩ ᱢᱮᱱᱟᱜᱼᱟ᱾ ᱟᱨ ᱠᱚᱨᱟᱣ ᱟᱠᱟᱫᱟ ᱵᱮᱱ ᱡᱮᱦᱮᱛᱩ ᱵᱮᱥᱤ ᱵᱮᱱ ᱠᱚᱨᱟᱣ ᱟᱠᱟᱫᱟ᱾ ᱟᱵᱮᱱ ᱛᱚ ᱮᱠᱟᱱᱛᱚ ᱠᱟᱹᱴᱤᱡ ᱼᱼ ᱟ ᱧᱮᱞ ᱫᱚ ᱫᱚᱨᱠᱟᱨᱚᱜ ᱠᱟᱱ ᱛᱟᱵᱮᱱᱟ।
ᱚᱵᱚᱥᱥᱳ ᱚᱵᱚᱥᱥᱳ
ᱦᱩᱸᱸ ᱥ ᱯᱷᱳᱱ ᱠᱚ ᱦᱟᱸᱜ ᱱᱮᱛᱟᱨ ᱚᱲᱟᱜ ᱨᱮᱱ ᱼᱼ ᱠᱩᱲᱤ ᱜᱤᱫᱽᱨᱟᱹ ᱱᱮᱛᱟᱨ ᱠᱚ ᱟᱨᱚ ᱠᱩᱲᱤ ᱜᱤᱫᱽᱨᱟᱹ ᱫᱚᱢᱮ ᱪᱷᱟᱹᱯᱨᱤ ᱠᱩᱤ ᱜᱤᱫᱽᱨᱟᱹ ᱪᱮᱫ ᱵᱚᱱ ᱢᱮᱛᱟ ᱠᱚᱣᱟ।
ᱦᱮᱸ ᱦᱮᱸ ᱦᱮᱸ ᱚᱱᱠᱟ ᱜᱮᱛᱚ ᱦᱟᱸᱜ ᱧᱮᱞᱚᱜ ᱠᱟᱱᱟ।
ᱨᱮ ᱠᱟᱹᱴᱤᱡ ᱠᱟᱯ ᱠᱚ ᱧᱟᱢ ᱞᱮᱠᱷᱟᱱ ᱜᱮᱠᱚ ᱵᱟᱠᱚ ᱛᱟᱦᱮᱱ ᱞᱟᱹᱜᱤᱫ। ᱫᱟᱹᱲ ᱵᱟᱹᱜᱤ ᱦᱚᱴᱚ ᱟᱵᱤᱱᱟᱠᱚ ᱟᱵᱤᱱ? ᱵᱟᱯᱞᱟᱜᱼᱟ ᱨᱮᱸᱜᱮᱡ ᱦᱚᱲ ᱡᱟᱦᱟᱸ ᱞᱮᱠᱟ ᱠᱟᱛᱮ ᱵᱮᱱ ᱦᱟᱱᱛᱮ ᱱᱟᱛᱮ ᱫᱮᱱᱟ ᱯᱟᱣᱱᱟ ᱠᱟᱛᱮᱫ ᱵᱮᱱ ᱠᱷᱚᱭ ᱼᱼ ᱠᱚᱭ ᱠᱟᱛᱮᱫ ᱵᱤᱱ ᱵᱟᱯᱞᱟ ᱠᱚᱜᱼᱟ ᱫᱤᱭᱮ ᱛᱟᱨ ᱼᱼ ᱯᱚᱨᱮ ᱯᱚᱨᱮ ᱵᱤᱱ ᱧᱮᱞᱟ ᱳ ᱵᱟᱵᱟ ᱠᱟᱹᱢᱤ ᱥᱚᱢᱚᱭ ᱫᱚ ᱪᱮᱫ ᱦᱚᱸ ᱵᱟᱭ ᱠᱟᱹᱢᱤᱭᱮᱫᱟᱭ। ᱡᱟᱦᱟᱱᱟᱜ ᱵᱮᱱ ᱢᱮᱛᱟᱭ ᱠᱷᱟᱱ ᱫᱚᱭ ᱫᱟᱹᱲ ᱠᱮᱫᱟᱭ ᱢᱟ।
ᱦᱮᱸ ᱚᱱᱠᱟ ᱜᱮᱛᱚ ᱯᱨᱟᱭ ᱜᱮ ᱧᱮᱞᱚᱜ ᱠᱟᱱᱟ ᱟᱛᱳ ᱴᱚᱞᱟ ᱠᱚᱨᱮ ᱢᱟ।
ᱦᱮᱸ ᱪᱟᱞᱟᱜ ᱠᱟᱱᱟ ᱵᱤᱱ ᱥᱮ ᱵᱟᱝᱟ ᱧᱮᱧᱮᱞ?
ᱟᱨ ᱞᱟᱹᱭ ᱞᱮᱱᱠᱷᱟᱱ ᱵᱟᱯᱞᱟ ᱞᱮᱱᱠᱷᱟᱱ ᱫᱚ ᱦᱟᱸᱜ ᱟᱨᱦᱚᱸ ᱼᱼ ᱧᱮᱞᱟᱠᱚ ᱡᱮ ᱪᱟᱹᱠᱨᱤᱭ ᱮᱫᱟᱭ ᱥᱮ ᱵᱟᱝ।
ᱼ ᱟᱫᱮ ᱠᱚ ᱦᱚᱸ ᱥᱚᱢᱚᱥᱥᱟ।
ᱡᱟᱭᱦᱳᱠ ᱴᱷᱤᱠᱟᱹᱱ ᱜᱮᱭᱟ ᱚᱠᱛᱚ ᱠᱚ ᱦᱟᱸᱜ ᱦᱩᱭ ᱼᱼ ᱮᱱᱟ ᱱᱷᱟᱜ ᱦᱮᱸ ᱦᱮᱸ ᱴᱷᱤᱠ ᱜᱮᱭᱟ᱾
ᱦᱮᱸ